ᱡᱚᱦᱟᱨ ᱜᱮ ᱜᱚᱝ
ᱦᱩᱸ ᱦᱮᱸ ᱟᱸᱡᱚᱢᱚᱜ ᱠᱟᱱᱟ, ᱞᱮᱭ ᱵᱤᱱ᱾
ᱟᱪᱪᱷᱟ ᱟᱪᱪᱷᱟ ᱪᱮᱫ ᱵᱤᱱ ᱪᱤᱠᱟᱹᱭᱮᱫᱟ?
ᱱᱚᱜᱼᱚᱭ ᱦᱟᱸᱜ ᱢᱟᱴ ᱥᱮᱫ ᱨᱮᱜᱮ ᱪᱮᱫ ᱦᱚᱸ ᱵᱟᱝ᱾ ᱟᱵᱤᱱ ᱫᱚ ᱪᱮᱫ ᱵᱤᱱ ᱪᱤᱠᱟᱹᱭᱮᱫᱟ? ᱟᱪᱪᱷᱟ ᱟᱪᱪᱷᱟ ᱟᱪᱪᱷᱟ ᱟᱹᱰᱤ ᱢᱚᱸᱡᱽ᱾ ᱟᱨ ᱛᱟᱦᱞᱮ ᱡᱚᱢ ᱵᱟᱲᱟ ᱠᱚᱫᱚ ᱦᱳᱭᱱᱟ?
ᱦᱮᱸ ᱡᱚᱢ ᱵᱟᱲᱟ ᱠᱚᱫᱚ ᱦᱳᱭ ᱠᱟᱱ ᱜᱮᱭᱟ᱾
ᱟᱪᱪᱷᱟ ᱦᱮᱸ ᱡᱚᱢ ᱠᱚᱫᱚ ᱦᱳᱭ ᱠᱟᱱᱟ᱾
ᱟᱪᱪᱷᱟ ᱟᱪᱪᱷᱟ ᱟᱪᱪᱷᱟ, ᱪᱮᱫ ᱠᱚ ᱡᱚᱢ ᱵᱟᱲᱟ ᱦᱩᱭᱱᱟ ᱜᱚᱝᱠᱮ?
ᱡᱚᱢ ᱫᱚ ᱦᱟᱸᱜ ᱫᱟᱠᱟ ᱜᱮ ᱡᱚᱢ ᱦᱳᱭ ᱠᱟᱱᱟ᱾
ᱩᱛᱩ ᱩᱛᱩ ᱠᱚ ᱪᱮᱫ ᱠᱚ ᱡᱚᱢ ᱵᱟᱲᱟ ᱦᱳᱭ ᱠᱟᱱᱟ?
ᱩᱛᱩ ᱫᱚ ᱦᱟᱸᱜ ᱛᱟᱦᱮᱸ ᱠᱟᱱᱟ ᱢᱩᱱᱜᱟᱹ ᱟᱲᱟᱜ ᱵᱷᱟᱹᱡᱤ ᱚᱱᱟᱜᱮ᱾ ᱫᱟᱜ ᱢᱟᱹᱰᱤ ᱦᱳᱭ,
ᱟᱹᱰᱤ ᱱᱟᱯᱟᱭ ᱟᱹᱰᱤ ᱱᱟᱯᱟᱭ ᱟᱨ ᱱᱤᱭᱟᱹ ᱨᱮ ᱪᱟᱥᱵᱟᱥ ᱪᱟᱥᱵᱟᱥ ᱫᱤᱱ ᱥᱤᱡᱤᱱ ᱠᱚᱨᱮ ᱦᱚᱸ ᱪᱮᱫ ᱫᱚᱢ ᱡᱚᱢᱟ᱾ ᱟ ᱱᱚᱝᱠᱟ ᱜᱮ ᱡᱚᱢ
ᱯᱩᱱᱭᱟᱹ ᱦᱮᱸ ᱦᱮᱸ,
ᱟᱨ ᱛᱟᱦᱞᱮᱼᱼ
ᱥᱮᱨᱢᱟ ᱡᱟᱹᱲᱤ ᱫᱟᱜ ᱠᱚ ᱪᱮᱠᱠᱟ ᱟᱯᱮ ᱥᱮᱱ ᱜᱚᱝᱠᱮ?
ᱟᱹᱰᱤ ᱢᱚᱸᱡᱽ᱾
ᱨᱚᱦᱚᱭ ᱠᱚ ᱠᱚᱢᱯᱞᱤᱴᱚᱜ ᱠᱟᱱᱟ ᱞᱮᱠᱟ ᱵᱩᱡᱷᱟᱹᱜ ᱠᱟᱱᱟ ᱥᱮ ᱵᱟᱝ?
ᱨᱚᱦᱚᱭ ᱠᱚᱫᱚ ᱦᱟᱸᱜ ᱟᱹᱣᱨᱤ ᱠᱚᱢᱯᱞᱤᱴᱚᱜᱼᱟ᱾
ᱟᱪᱪᱷᱟ ᱟᱪᱪᱷᱟ ᱥᱤ ᱵᱟᱹᱭᱟᱹ ᱥᱤᱭᱳᱜ ᱠᱚᱜᱮ ᱥᱤ ᱠᱚᱜᱮ ᱪᱟᱞᱟᱜ ᱠᱟᱱᱟ ᱵᱟᱝ?
ᱦᱩᱸ
ᱟᱪᱪᱷᱟ ᱟᱪᱪᱷᱟ, ᱚᱱᱠᱟ ᱜᱚᱝᱠᱮ ᱟᱯᱮ ᱥᱮᱱ ᱫᱟᱬᱟᱱ ᱡᱟᱭᱜᱟ ᱠᱚ ᱪᱮᱫ ᱞᱮᱠᱟ ᱢᱮᱱᱟᱜᱼᱟ?
ᱟᱞᱮ ᱥᱮᱫ ᱫᱟᱬᱟᱱ ᱡᱟᱭᱜᱟ ᱫᱚ ᱦᱟᱸᱜ ᱚᱝᱠᱟ ᱢᱮᱱᱟᱜᱼᱟ ᱢᱩᱠᱩᱴᱢᱩᱱᱤᱯᱩᱨ ᱰᱮᱢ ᱵᱤᱱ ᱟᱸᱡᱚᱢ ᱠᱟᱜᱼᱼ
ᱦᱮᱸ ᱟᱡᱚᱢ ᱠᱟᱜ ᱜᱮᱭᱟ ᱞᱤᱧ᱾
ᱟᱪᱪᱷᱟ ᱟᱪᱪᱷᱟ᱾
ᱪᱟᱞᱟᱣ ᱫᱚ ᱵᱟᱝ ᱦᱳᱭ ᱠᱟᱱᱟ ᱢᱮᱱᱠᱷᱟᱱ ᱧᱮ ᱮ ᱢᱟᱱᱮᱼᱼ ᱟᱡᱚᱢ ᱫᱚᱞᱤᱧ ᱟᱸᱡᱚᱢ ᱵᱟᱲᱟ ᱠᱟᱜ ᱜᱮᱭᱟ᱾
ᱢᱩᱠᱩᱴᱢᱩᱱᱤᱯᱩᱨ ᱢᱮᱱᱟᱜᱼᱟ ᱛᱟᱯᱚᱨ ᱛᱟᱞᱮᱵᱮᱲᱟ ᱰᱮᱢ ᱢᱮᱱᱟᱜᱼᱟ᱾ ᱟᱫᱚ ᱦᱮᱸ᱾ ᱚᱰᱮ ᱫᱚ ᱨᱟᱵᱟᱝ ᱫᱤᱱ ᱦᱟᱸᱜ ᱡᱟᱹᱥᱛᱤ ᱤᱭᱟᱹ ᱠᱚ ᱦᱤᱡᱩᱜ ᱜᱮᱭᱟ ᱯᱚᱨᱡᱚᱴᱚᱱ ᱠᱮᱱᱫᱨᱚ ᱛᱚ ᱚᱸᱰᱮ ᱫᱚ ᱯᱚᱨᱡᱚᱴᱚᱱ ᱵᱮᱱᱟᱣ ᱟᱠᱟᱱᱟ᱾ ᱟᱨ ᱛᱟᱞᱟ ᱰᱮᱢ ᱢᱮᱱᱟᱜ ᱟᱠᱟᱜᱼᱟ, ᱟᱫᱚᱼᱼ ᱨᱟᱵᱟᱝ ᱫᱤᱱ ᱫᱚ ᱵᱟᱭᱨᱮ ᱵᱟᱭᱨᱮ ᱠᱷᱚᱱᱟᱜ ᱠᱚ ᱦᱤᱡᱩᱜᱼᱟ ᱢᱟᱱᱮ ᱵᱟᱥ ᱠᱚᱛᱮ ᱯᱤᱠᱱᱤᱠ ᱟᱠᱚ ᱚᱸᱰᱮ᱾
ᱟᱪᱪᱷᱟ᱾
ᱚᱠᱚᱭ ᱠᱚᱫᱚ ᱦᱟᱸᱜ ᱰᱤᱭᱟᱨ ᱯᱟᱨᱠ ᱢᱮᱱᱟᱜᱼᱟ, ᱚᱱᱮᱼᱼ ᱰᱮᱢ ᱛᱟᱵᱚᱜ ᱦᱳᱭᱳᱜᱼᱟ, ᱟᱹᱰᱤ ᱢᱟᱨᱟᱝ ᱰᱮᱢ ᱛᱚ ᱱᱚᱣᱟ ᱫᱚ᱾
ᱟᱪᱪᱷᱟ ᱟᱪᱪᱷᱟ ᱟᱪᱪᱷᱟ ᱢᱟᱱᱮᱼᱼ ᱮ ᱪᱮᱫ ᱞᱮᱠᱟ ᱦᱚᱲ ᱠᱚ, ᱢᱟᱱᱮ ᱥᱟᱺᱜᱤᱧ ᱥᱟᱺᱜᱤᱧ ᱠᱷᱚᱱᱟᱜ ᱠᱚ ᱦᱤᱡᱩᱜ ᱜᱮᱭᱟ ᱥᱮ ᱪᱮᱫ ᱞᱮᱠᱟ?
ᱦᱮᱸ ᱦᱮᱸ ᱯᱤᱠᱱᱤᱠ᱾ ᱠᱚ ᱦᱤᱡᱩᱜᱼᱟ ᱥᱟᱺᱜᱤᱧ ᱥᱟᱺᱜᱤᱧ ᱠᱷᱚᱱᱟᱜ᱾
ᱟᱪᱪᱷᱟ ᱛᱟᱦᱞᱮ ᱛᱚ ᱪᱟᱞᱟᱜ ᱦᱳᱭᱳᱜᱼᱟ, ᱜᱚᱝᱠᱮ᱾
ᱦᱮᱸ ᱦᱮᱜ ᱞᱮᱱᱠᱷᱟᱱ ᱫᱚ ᱵᱷᱟᱹᱜᱤ ᱜᱮ ᱟᱫᱚ ᱨᱟᱵᱟᱝ ᱫᱤᱱ ᱦᱟᱸᱜ ᱵᱤᱥᱤ ᱠᱚ ᱦᱤᱡᱩᱜᱼᱟ, ᱩᱱ ᱜᱮᱛᱚ ᱟᱫᱚ ᱫᱟᱬᱟᱱ ᱠᱚᱫᱚ ᱠᱚᱼᱼ ᱪᱟᱞᱟᱜᱼᱟ ᱨᱟᱵᱟᱝ ᱫᱤᱱ ᱜᱮ ᱰᱤᱥᱮᱢᱵᱚᱨ ᱚᱝᱠᱟ ᱦᱳᱭ ᱰᱤᱥᱮᱢᱵᱚᱨ ᱡᱟᱱᱣᱟᱼᱼ ᱚᱱᱟ ᱪᱟᱸᱫᱳ ᱜᱮ ᱵᱤᱥᱤ ᱛᱟᱯᱚᱨ ᱦᱟᱸᱜ ᱵᱳᱴ ᱨᱮᱱᱟᱜ ᱵᱮᱵᱚᱥ ᱥᱛᱟ ᱢᱮᱱᱟᱜ-ᱟ, ᱵᱳᱴ ᱨᱮ ᱫᱮᱡ ᱠᱟᱛᱮ ᱟᱵᱤᱱ ᱚᱱᱟ ᱜᱚᱴᱟ ᱫᱟᱜ ᱠᱚᱨᱮ ᱵᱮᱱ ᱫᱟᱬᱟ ᱫᱟᱲᱮᱭᱟᱜ-ᱟ᱾
ᱟᱪᱪᱷᱟ ᱟᱨ ᱡᱚᱢ ᱧᱩ ᱠᱚ ᱨᱮᱱᱟᱜ ᱪᱮᱫᱞᱮᱠᱟ?
ᱡᱚᱢ-ᱧᱩ ᱠᱚᱫᱚ ᱦᱟᱸᱜ ᱚᱸᱰᱮ ᱫᱚᱠᱟᱱ ᱠᱚ ᱚᱱᱠᱟ ᱢᱮᱱᱟᱜ-ᱟ ᱟᱫᱚ ᱚᱠᱟ ᱞᱮᱠᱟ ᱵᱤᱱ ᱦᱟᱛᱟᱣᱟ ᱚᱱᱠᱟ ᱜᱮ ᱫᱟᱢ᱾ ᱡᱮᱢᱚᱱ ᱡᱚᱢ ᱟᱨᱠᱤ ᱦᱮᱸ᱾ ᱟᱨ ᱚᱸᱰᱮ ᱦᱟᱸᱜ ᱦᱚᱥᱴᱚᱞ ᱞᱮᱠᱟ ᱢᱮᱱᱟᱜ-ᱟ, ᱟᱹᱰᱤ ᱜᱟᱱ ᱜᱮ ᱟᱹᱰᱤ ᱨᱚᱠᱚᱢ ᱡᱤᱱᱤᱥ ᱵᱤᱱ ᱧᱟᱢᱟ᱾ ᱠᱟᱴ ᱨᱮᱱᱟᱜ ᱢᱟᱱᱮ ᱥᱮᱨᱚᱠᱚᱢ ᱫᱚ ᱢᱮᱱᱟᱜ-ᱟ᱾ ᱡᱟᱦᱟᱸ ᱠᱚᱫᱚ ᱦᱩᱭᱩᱜ ᱠᱟᱱᱟ ᱱᱤᱡᱮᱛᱮ ᱛᱤ ᱛᱮᱱᱟᱜ ᱵᱮᱱᱟᱣᱟᱜ ᱱᱚᱝᱠᱟ ᱱᱟᱜ ᱡᱤᱱᱤᱥ ᱠᱚ᱾
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ ᱦᱩᱸ᱾
ᱟᱯᱮ ᱚᱱᱟ ᱥᱩᱨ ᱠᱚᱨᱮ ᱚᱱᱛᱮ ᱫᱚ ᱛᱟᱦᱚᱞᱮ ᱫᱟᱬᱟᱱ ᱡᱟᱭᱜᱟ ᱠᱚ ᱫᱚ ᱵᱟᱹᱱᱩᱜ-ᱟ?
ᱟᱞᱮ ᱥᱮᱫ ᱫᱚ ᱱᱚᱛᱮ ᱫᱚ ᱚᱱᱠᱟ ᱫᱚ ᱫᱟᱬᱟᱱ ᱡᱟᱭᱜᱟ ᱫᱚ ᱵᱟᱹᱱᱩᱜ-ᱟ, ᱟᱞᱮ ᱥᱮᱫ ᱫᱚ ᱱᱚᱝᱠᱟ ᱜᱮ ᱯᱷᱟᱠᱟ ᱮᱨᱤᱭᱟ ᱚᱱᱠᱟ ᱟᱨ ᱥᱮ ᱵᱤᱨ ᱵᱩᱨᱩ ᱠᱚ ᱦᱚᱸ ᱵᱟᱹᱱᱩᱜ ᱛᱟᱞᱮᱭᱟ ᱟᱨ ᱚᱱᱠᱟ ᱫᱟᱬᱟᱱ ᱠᱚ ᱦᱚᱸ ᱥᱮᱨᱚᱠᱚᱢ ᱡᱟᱭᱜᱟ ᱫᱚ ᱵᱟᱹᱱᱩᱜ-ᱟ
ᱟᱪᱪᱷᱟ ᱟᱪᱪᱷᱟ ᱟᱪᱪᱷᱟ᱾
ᱟᱯᱮ ᱥᱮᱱ ᱜᱮ ᱪᱮᱫ ᱞᱮᱠᱟ ᱵᱤᱨᱵᱩᱨᱩ ᱠᱚ ᱢᱮᱱᱟᱜᱼᱟ ᱥᱮ ᱵᱟᱝ?
ᱦᱮᱸ ᱟᱞᱮ ᱥᱮᱫ ᱫᱚ ᱵᱤᱨ ᱫᱚ ᱢᱮᱱᱟᱜ-ᱟ, ᱵᱤᱨ ᱵᱚᱞᱛᱮ ᱚᱲᱟᱜ ᱠᱷᱚᱱᱟᱜ ᱜᱮ ᱵᱤᱨ ᱫᱚ ᱟᱨᱠᱤ᱾
ᱟᱪᱪᱷᱟ ᱟᱪᱪᱷᱟ ᱪᱮᱫ ᱫᱟᱨᱮ ᱠᱚ ᱵᱤᱥᱤ ᱧᱮᱞᱚᱜ ᱧᱮᱞᱚᱜ ᱜᱮᱭᱟ ᱜᱚᱝᱠᱮ ᱟᱯᱮ ᱥᱮᱱ?
ᱟᱞᱮ ᱥᱮᱫ ᱦᱟᱸᱜ ᱵᱤᱨ ᱫᱟᱨᱮ ᱫᱚ ᱱᱚᱛᱮ ᱥᱟᱨᱡᱚᱢ ᱫᱟᱨᱮ ᱛᱚ ᱮᱠᱫᱚᱢ ᱜᱚᱴᱟ ᱜᱮᱵᱮᱱ ᱧᱮᱧᱟᱢᱟ᱾ ᱦᱮᱸ ᱵᱤᱨ ᱦᱚᱸ᱾ ᱚᱱᱠᱟ ᱫᱚ ᱦᱟᱜ ᱢᱮᱱᱟᱜ-ᱟ, ᱩᱞ ᱫᱟᱨᱮ ᱠᱟᱱᱴᱷᱟᱲ ᱛᱟᱯᱚᱨ ᱡᱚᱡᱚ ᱛᱟᱯᱚᱨ ᱢᱟᱛᱠᱚᱢ᱾ ᱟᱨᱮ ᱮᱢᱟᱱ ᱛᱮᱱᱟᱜ ᱢᱮᱱᱟᱜ-ᱟ, ᱢᱟᱱᱮ ᱡᱚᱛᱚ ᱫᱟᱨᱮ ᱞᱮᱠᱟ ᱜᱮ ᱢᱮᱱᱟᱜ-ᱟ᱾
ᱟᱪᱪᱷᱟ ᱜᱚᱝᱠᱮ ᱚᱱᱮ ᱮᱸᱻ ᱵᱤᱨ ᱫᱤᱥᱚᱢ ᱛᱚ ᱞᱟᱹᱭᱟᱜᱼᱟ ᱵᱤᱱ ᱛᱟᱦᱚᱞᱮ ᱟᱯᱮᱥᱮᱱ ᱫᱚ ᱩᱱᱠᱩ ᱯᱩᱴ ᱠᱟᱹ ᱠᱚ ᱩᱫ ᱠᱚ ᱧᱟᱢᱚᱜ ᱠᱟᱱ ᱜᱮᱭᱟ ᱠᱚ ᱥᱮ ᱵᱟᱝ?
ᱦᱮᱸ ᱧᱟᱢ ᱫᱚᱠᱚ ᱧᱟᱢᱚᱜ ᱠᱟᱱ ᱜᱮᱭᱟ ᱟᱞᱮ ᱥᱮᱫ ᱟᱫᱚ ᱚᱱᱠᱟ ᱫᱚ ᱦᱟᱸᱜ ᱟᱹᱣᱨᱤ ᱠᱚ ᱚᱢᱚᱱᱟᱼᱜ ᱱᱤᱛᱚᱜ ᱫᱟᱜ ᱚᱱᱠᱟ ᱵᱟᱹᱱᱩᱜ-ᱟ ᱛᱚ ᱵᱟᱠᱷᱟᱱ ᱯᱩᱴᱠᱟᱹ ᱩᱫ ᱩᱫ ᱫᱚ ᱫᱚᱢᱮ ᱠᱚ ᱧᱟᱢᱚᱜ ᱜᱮᱭᱟ ᱩᱫ ᱫᱚ ᱧᱟᱢᱚᱜ ᱠᱟᱱᱟ, ᱢᱮᱱᱠᱷᱟᱱ ᱯᱩᱴᱠᱟᱹ ᱫᱚ ᱦᱟᱸᱜ ᱚᱱᱠᱟ ᱫᱚ ᱵᱟᱠᱚ ᱧᱟᱢᱚᱜ ᱠᱟᱱᱟ᱾ ᱡᱟᱦᱟᱸ ᱞᱮᱠᱟ ᱞᱟᱦᱟᱛᱮ ᱦᱚᱭ
ᱟᱪᱪᱷᱟ ᱟᱨ ᱛᱤᱨᱤᱞ ᱮᱸᱻ ᱛᱤᱨᱤᱞ-ᱛᱟᱨᱚᱯ ᱠᱚ ᱫᱟᱨᱮ ᱠᱚᱢᱟ ᱢᱮᱱᱟᱜ ᱜᱮ᱾
ᱦᱮᱸ ᱛᱮᱨᱮᱞ ᱛᱟᱨᱩᱵ ᱠᱚᱢᱟ ᱫᱟᱨᱮ ᱢᱮᱱᱟᱜ-ᱟ, ᱥᱤᱡᱤ ᱨᱮᱱᱟᱜ ᱡᱚ ᱫᱚ ᱡᱚᱛᱚ ᱜᱮ ᱧᱟᱢᱚᱜ-ᱟ᱾
ᱟᱪᱪᱷᱟ - ᱟᱪᱪᱷᱟ ᱪᱷᱟ ᱼ ᱪᱷᱟ ᱟᱹᱰᱤ ᱱᱟᱯᱟᱭ ᱛᱟᱦᱚᱞᱮ
ᱟᱯᱮ ᱥᱮᱫ ᱛᱟᱦᱚᱞᱮ ᱫᱚ ᱛᱟᱦᱚᱞᱮ ᱚᱱᱟ ᱠᱚᱫᱚ ᱦᱟᱸᱜ ᱛᱚ, ᱵᱟᱹᱱᱩᱜ-ᱟ ᱞᱟᱹᱭᱮᱫ ᱫᱚᱵᱤᱱ ᱵᱤᱨ ᱢᱮᱱᱟᱜᱼᱟ᱾
ᱵᱟᱝ ᱼ ᱵᱟᱝ ᱼ ᱵᱟᱝ ᱼ ᱵᱟᱝ ᱟᱞᱮᱥᱮᱫ ᱫᱚ ᱚᱱᱟ ᱠᱚᱫᱚ ᱪᱮᱫ ᱦᱚᱸ ᱵᱟᱝ ᱟᱞᱮᱥᱮᱫ ᱫᱚ ᱯᱩᱨᱟᱹ ᱯᱷᱟᱸᱠᱟ ᱮᱨᱤᱭᱟ ᱯᱷᱟᱠᱟ ᱵᱟᱹᱭᱦᱟᱹᱲ ᱚᱱᱟ ᱠᱚᱜᱮ ᱢᱮᱱᱟᱜ-ᱟ, ᱵᱤᱨ - ᱵᱩᱨᱩ ᱠᱚᱫᱚ ᱵᱟᱹᱱᱩᱜ ᱟᱱ
ᱟᱫᱚ ᱟᱞᱮ ᱥᱮᱫ ᱫᱚ ᱵᱟᱹᱭᱦᱟᱹᱲ ᱠᱚ ᱦᱚᱸᱜ ᱞᱟᱹᱭ ᱞᱮᱠᱷᱟᱱ ᱫᱚ ᱚᱱᱮ ᱥᱚᱢᱟᱱ ᱫᱚ ᱵᱟᱝ ᱢᱟᱱᱮ ᱩᱪᱩ ᱰᱷᱤᱯᱤ ᱟᱨᱠᱤ
ᱟᱪᱪᱷᱟ ᱼ ᱟᱪᱪᱷᱟ ᱼ ᱪᱷᱟ ᱪᱷᱟ ᱵᱩᱨᱩ ᱠᱚ ᱢᱮᱱᱟᱜ ᱟᱥᱮ ᱵᱩᱨᱩ ᱠᱚ ᱢᱮᱱᱟᱜ-ᱟ ᱯᱟᱞᱮᱱ ᱜᱚᱝᱠᱮ?
ᱵᱟ ᱵᱟ ᱵᱩᱨᱩ ᱫᱚ ᱦᱟᱸᱜ ᱚᱱᱠᱟ ᱫᱚ ᱵᱟᱹᱱᱩᱜᱼ-ᱟ᱾ ᱟᱫᱚ ᱰᱩᱝᱨᱤ ᱠᱚ ᱢᱮᱱᱟᱜ ᱜᱤᱭᱟ᱾ ᱵᱩᱨᱩ ᱫᱚ ᱡᱟᱦᱟᱸ ᱫᱚ ᱵᱟᱝ ᱠᱟᱱᱟ ᱢᱩᱧ,
ᱟᱪᱪᱷᱟ ᱼ ᱟᱪᱪᱷᱟ ᱪᱷᱟ ᱪᱷᱟ ᱦᱩᱸ ᱟᱪᱪᱷᱟᱦᱟᱜ
ᱟᱨ ᱛᱟᱦᱚᱞᱮ ᱪᱮᱫ ᱠᱚ ᱞᱟᱹᱭᱟ, ᱟᱯᱮ ᱥᱮᱫ ᱪᱟᱥᱵᱟᱥ ᱫᱚ ᱥᱮᱨᱢᱟ ᱡᱟᱹᱲᱤ ᱵᱷᱚᱨᱥᱟ ᱜᱮ ᱥᱮ ᱟᱨᱚ ᱮᱴᱟᱜ ᱫᱟᱜ ᱵᱮᱵᱚᱥᱛᱷᱟ ᱠᱚ ᱢᱮᱱᱟᱜ-ᱟ, ᱟᱯᱮ ᱥᱮᱫ ᱫᱚ᱾
ᱵᱟᱝ ᱚᱱᱠᱟ ᱫᱚ ᱜᱚᱝᱠᱮ ᱵᱟᱹᱱᱩᱜ-ᱟ ᱚᱱᱠᱟ ᱡᱮ ᱥᱮᱨᱢᱟ ᱡᱟᱹᱲᱤ ᱫᱟᱜ ᱨᱮᱜᱮ ᱢᱟᱱᱮ ᱚᱱᱠᱟ ᱫᱚ ᱚ ᱢᱟᱱᱮ ᱪᱮᱠᱟ ᱞᱤᱧ ᱞᱟᱹᱭ ᱟᱵᱤᱱᱟ ᱢᱟᱱᱮ ᱡᱚᱛ ᱡᱚᱛᱚ ᱦᱚᱲᱟᱜ ᱫᱚ ᱡᱷᱚᱛᱚ ᱞᱮᱠᱟ ᱥᱚᱢᱟᱱ ᱫᱚ ᱵᱟᱝ ᱟᱨᱠᱤ ᱚᱠᱚᱭ ᱠᱚᱣᱟᱜ ᱫᱚ ᱢᱟᱱᱮ ᱚᱱᱠᱟ ᱯᱟᱢ ᱠᱚᱦᱚᱸ ᱢᱮᱱᱟᱜ ᱛᱟᱞᱟᱝ ᱟᱨ ᱠᱤᱪᱷᱩ ᱼ ᱠᱤᱪᱪᱷᱩ ᱢᱟᱱᱮ ᱟᱞᱮ ᱫᱚ ᱡᱮᱢᱚᱱ ᱧᱮᱞ ᱢᱮ ᱟᱞᱮ ᱫᱚ ᱥᱮᱨᱢᱟ ᱡᱟᱹᱲᱤ ᱫᱟᱜ ᱛᱮᱜᱮ ᱠᱚᱨᱟᱣ ᱦᱩᱭᱩᱜ ᱛᱟᱞᱮᱭᱟ ᱟᱨ ᱡᱟᱦᱟᱸᱭ ᱠᱚ ᱟᱨᱚ ᱟᱞᱮ ᱟᱹᱛᱩ ᱯᱟᱲᱟ ᱠᱚᱨᱮᱱ ᱩᱱᱠᱩᱣᱟᱜ ᱫᱚᱼᱟ ᱠᱤᱪᱷᱩ - ᱠᱤᱪᱷᱩ ᱦᱚᱲᱟᱜ ᱫᱚ ᱥᱮᱞᱳ ᱠᱚ ᱢᱮᱱᱟᱜᱼᱟ, ᱚᱱᱟ ᱠᱚᱛᱮ ᱠᱚᱠᱚ ᱪᱟᱥ ᱜᱮᱭᱟ ᱦᱩᱸ
ᱟᱪᱪᱷᱟ ᱢᱟᱱᱮ ᱛᱟᱦᱚᱞᱮ ᱦᱮᱸ ᱡᱮᱢᱚᱱ ᱟᱹᱞᱤᱧ ᱡᱟᱦᱟᱸ ᱞᱤᱤᱧ ᱛᱟᱦᱮᱱ ᱛᱟᱦᱮᱱᱟ, ᱢᱟᱱᱮ ᱢᱮᱥ ᱨᱮᱞᱤᱧ ᱛᱟᱦᱮᱱ ᱛᱟᱦᱮᱱᱟ ᱛᱚ ᱯᱟᱲᱦᱟᱜ ᱠᱷᱟᱹᱛᱤᱨ ᱛᱮ ᱛᱟᱦᱚᱞᱮ ᱚᱱᱛᱮᱱᱟᱼᱜ ᱡᱟᱭᱜᱟ ᱫᱚ ᱠᱟᱹᱴᱤᱡ ᱚᱱᱛᱮ ᱫᱚ ᱵᱤᱞᱟᱛ ᱫᱤᱥᱚᱢ ᱜᱮ ᱞᱟᱹᱭ ᱜᱟᱱᱚᱜᱼᱟ, ᱟᱫᱚ ᱵᱮᱥᱤᱨ ᱵᱷᱟᱜᱽ ᱦᱚᱲᱟᱜ ᱜᱤᱧ ᱧᱮᱞ ᱠᱟᱫᱟ, ᱦᱳᱭᱛᱳ ᱠᱷᱮᱛ - ᱠᱷᱮᱛ ᱤᱭᱟᱹ ᱢᱮᱱᱟᱜ ᱛᱟᱠᱚᱣᱟ ᱢᱮᱥᱤᱱ ᱟᱨᱠᱤ ᱵᱳᱨᱤᱝ ᱠᱚᱨᱟᱣ ᱛᱟᱦᱮᱱᱟ ᱟᱫᱚ ᱢᱮᱥᱤᱱ ᱦᱚᱸ ᱵᱟᱹᱭᱥᱟᱹᱣ ᱠᱚᱨᱟᱜ ᱜᱮ ᱛᱟᱦᱮᱱᱟ, ᱦᱮᱡ ᱠᱟᱛᱮ ᱥᱩᱫᱷᱩ ᱠᱚ ᱮᱸ ᱮᱥᱠᱟᱨ ᱟᱫᱚ ᱫᱟᱜ ᱫᱚ ᱚᱸᱰᱮ ᱠᱷᱚᱱᱜ ᱜᱮ ᱚᱰᱳᱚᱜᱼᱟ, ᱚᱱᱟᱛᱮ ᱫᱟᱜ ᱚᱵᱷᱟᱵᱽ ᱫᱚ ᱚᱰᱮ ᱫᱚ ᱵᱟᱹᱱᱩᱜᱼᱟ᱾ ᱥᱚᱵ ᱥᱟᱨᱟ ᱵᱚᱪᱷᱚᱨ ᱜᱮᱠᱚ ᱪᱟᱥᱼᱟ ᱧᱮᱞ ᱠᱟᱫ ᱠᱚᱣᱟᱞᱤᱧ
ᱟᱪᱪᱷᱟ - ᱟᱪᱪᱷᱟ - ᱪᱷᱟ - ᱪᱷᱟ ᱟᱫᱚ ᱱᱚᱛᱮ ᱫᱚ ᱚᱱᱠᱟ ᱫᱚ ᱥᱮᱨᱚᱠᱚᱢ ᱮᱸᱻ ᱢᱟᱱᱮ ᱢᱟᱱᱮ ᱟᱞᱮᱮᱥᱱ ᱫᱚ ᱵᱟᱹᱭᱦᱟᱹᱲ ᱜᱮ ᱨᱮᱦᱚᱸ ᱢᱟᱱᱮ ᱧᱮᱞ ᱟᱠᱟᱱ ᱜᱮᱭᱟ ᱟᱞᱮ ᱟᱞᱮ ᱡᱟᱦᱟᱸ ᱛᱤᱱᱟᱹᱜ ᱮᱨᱤᱭᱟ ᱨᱮ ᱠᱷᱮᱛ ᱠᱚ ᱢᱮᱱᱟᱜᱼᱟ, ᱚᱱᱟ ᱠᱚᱫᱚ ᱩᱱᱟᱹᱜ ᱮᱠᱴᱟ ᱫᱚ ᱯᱟᱢ ᱠᱚᱫᱚ ᱵᱟᱠᱚ ᱵᱟᱹᱭᱥᱟᱹᱣ ᱥᱮᱞᱩ ᱠᱚᱫᱚ ᱟᱨ ᱡᱟᱦᱟᱸ ᱟᱨᱠᱤ ᱚᱱᱠᱟ ᱟᱨᱠᱤ ᱮᱴᱟᱜ ᱚᱱᱠᱟ ᱠᱚᱨᱮ ᱫᱚ ᱠᱚ ᱵᱟᱹᱭᱥᱟᱹᱣ ᱠᱟᱫ ᱜᱮᱭᱟ ᱟᱨ ᱩᱱᱠᱩᱣᱟᱼᱜ ᱫᱚ ᱢᱟᱱᱮ ᱴᱷᱤᱠ ᱜᱮ ᱢᱟᱱᱮ ᱪᱟᱥ ᱜᱮᱭᱟ ᱠᱚ ᱢᱟᱱᱮ ᱡᱚᱛᱚ ᱫᱚ ᱥᱚᱢᱟᱱ ᱫᱚ ᱵᱟᱞᱮ ᱪᱟᱥ ᱜᱮᱭᱟ ᱚᱠᱚᱭ ᱠᱚᱫᱚ ᱥᱮᱞᱳ ᱠᱚᱛᱮ ᱠᱚ ᱪᱟᱥ ᱜᱮᱭᱟ, ᱟᱨ ᱥᱮᱨᱢᱟ ᱨᱮ-ᱢ ᱚᱠᱚᱭ ᱠᱚᱫᱚ ᱢᱤᱫ ᱫᱷᱟᱣ ᱠᱚ ᱪᱟᱥ ᱜᱮᱭᱟ ᱵᱟᱨ ᱫᱷᱟᱣ ᱠᱚ ᱠᱚ ᱪᱟᱥ ᱜᱮᱭᱟ ᱟᱯᱮ ᱫᱚ ᱚᱠᱟ ᱞᱮᱠᱟ ᱥᱮᱨᱢᱟ ᱨᱮ ᱛᱤᱱᱟᱹᱜ ᱫᱷᱟᱯᱮ ᱪᱟᱥ ᱜᱮᱭᱟ?
ᱜᱟᱫᱟ ᱫᱟᱨᱮ ᱡᱟᱦᱟᱸᱭ ᱠᱚ ᱠᱷᱮᱛ ᱢᱟᱱᱟᱜᱼᱟ ᱩᱱᱠᱩ ᱫᱚ ᱵᱟᱨᱫᱷᱟ ᱠᱚ ᱪᱟᱥᱼᱟ᱾ ᱟᱨ ᱜᱷᱩᱴᱩ ᱫᱷᱟᱨᱮ ᱛᱚ ᱫᱟᱜ ᱫᱚ ᱵᱟᱝ ᱛᱟᱦᱮ ᱛᱚ, ᱛᱟᱦᱞᱮ ᱚᱱᱛᱮ ᱫᱚ ᱢᱤᱫ ᱫᱷᱟᱣ ᱜᱮ ᱦᱮᱸ ᱡᱚᱛᱚ ᱦᱚᱲ ᱫᱚ ᱵᱟᱝ᱾ ᱛᱟᱞᱮ ᱟᱯᱮ ᱥᱮᱫ ᱫᱚ ᱚᱱᱠᱟ ᱥᱚᱵᱽᱡᱤ ᱠᱚᱫᱚ ᱪᱮᱫ ᱠᱚ ᱪᱟᱥᱟ ᱤᱭᱟ ᱥᱚᱵᱡᱤ
ᱥᱚᱵᱡᱤ ᱠᱚᱫᱚ ᱥᱚᱵᱡᱤ ᱠᱚᱫᱚ ᱟᱞᱮᱮᱥᱮᱫ ᱫᱚ-ᱚ ᱚᱱᱠᱟ ᱫᱚᱠᱚ ᱪᱟᱥ ᱜᱮᱭᱟ ᱚᱱᱟ ᱤᱭᱟᱹ ᱠᱚᱜᱮ ᱟᱨᱠᱤ ᱡᱚᱛᱚ ᱞᱮᱠᱟ ᱜᱮ ᱟᱞᱩ ᱠᱚ ᱵᱤᱥᱤ ᱠᱚ ᱪᱟᱥ ᱜᱮᱭᱟ ᱟᱞᱩ ᱠᱚ ᱛᱟᱨᱯᱚᱨᱮ ᱱᱚᱣᱟ ᱦᱟᱱᱮ ᱤᱭᱟᱹ ᱢᱟᱱᱮ ᱵᱤᱞᱟᱹᱛᱤ ᱠᱚ ᱱᱚᱸᱜ ᱥᱩ ᱚᱱᱟ ᱠᱚ ᱥᱩᱨᱡᱚᱢᱩᱠᱷᱤ ᱵᱮ ᱥᱤ ᱡᱟᱹᱟᱥᱛᱤ ᱠᱚ ᱪᱟᱥ ᱜᱮᱭᱟ ᱵᱟᱦᱟ ᱥᱩᱱᱩᱢ ᱟᱠᱠᱚ ᱦᱳᱭ ᱦᱳᱭ ᱚᱱᱟᱜᱮ ᱵᱮᱥᱤ ᱠᱚ ᱪᱟᱥ ᱜᱮᱭᱟ ᱟ
ᱩ ᱟᱨ ᱥᱚᱵᱡᱤ ᱠᱚᱫᱚ ᱚᱱᱠᱟ ᱫᱚ ᱫᱚᱢᱮ ᱮᱠᱛᱷᱟ ᱫᱚ ᱵᱟᱝᱠᱚ ᱪᱟᱥ ᱜᱮᱭᱟ ᱚᱱᱟ ᱟᱹᱞᱩ ᱠᱚᱜᱮ ᱠᱚ ᱪᱟᱥ ᱜᱮᱭᱟ ᱟᱨ ᱚᱱᱮ ᱱᱤᱞᱮ ᱵᱤᱞᱟᱹ ᱛᱤ ᱠᱚᱜᱮ ᱟᱨ ᱚᱱᱠᱟ ᱯᱳᱴᱳᱚᱞ ᱵᱷᱤᱱᱰᱤ ᱠᱚ ᱪᱟᱥ ᱜᱮ ᱨᱮᱦᱚ-ᱠᱚ ᱫᱚᱢᱮ ᱮᱠᱴᱟ ᱫᱚ ᱵᱟᱝ ᱦᱩᱭᱩᱜ ᱜᱮᱭᱟ ᱥᱩᱫᱩ ᱟᱨ ᱥᱩᱨᱡᱚᱢᱠᱤ ᱟᱹᱰᱤ ᱡᱟᱡ ᱡᱟᱫᱟ ᱜᱚ ᱪᱟᱥ ᱜᱤ ᱵᱮᱥᱤ
ᱦᱮᱸ ᱟᱞᱮ ᱥᱮᱫ ᱫᱚ ᱦᱟᱸᱜ ᱚᱱᱠᱟᱜᱮ ᱟᱞᱩ ᱡᱮᱢᱚᱱ ᱥᱮ ᱡᱤᱱ ᱦᱚᱜ ᱨᱟᱵᱟᱝ ᱫᱤᱱ ᱡᱟᱦᱟᱸ ᱟᱞᱩ ᱫᱚ ᱪᱟᱥ ᱫᱚ ᱫᱚᱢᱮ ᱜᱮ ᱡᱷᱚᱛᱚ ᱚᱲᱟᱜ ᱚᱲᱟᱜ ᱢᱟᱱᱮ ᱚᱱᱠᱟ ᱟᱠᱷᱨᱤᱤᱧ ᱫᱚ ᱵᱟᱝ ᱡᱚᱢ ᱞᱟᱹᱜᱤᱫ ᱦᱩᱸ ᱛᱟᱯᱚᱨ ᱦᱟᱸᱜ ᱢᱮᱱᱟᱜᱼᱟ ᱤᱭᱟᱹ ᱵᱤᱞᱟᱹᱛ ᱛᱤ ᱛᱟᱨᱯᱚᱨ ᱯᱷᱩᱞ ᱠᱩᱯᱤ ᱵᱟᱸᱫᱷᱟ ᱠᱩᱯᱤ
ᱟᱪᱪᱷᱟ ᱟᱯᱮᱥᱮᱫ ᱫᱚ ᱮ ᱢᱟᱱᱮ ᱪᱮᱫ ᱞᱮᱠᱟ ᱢᱟᱱᱮ ᱱᱤᱡᱮ ᱚᱲᱟᱜ ᱡᱚᱢ ᱞᱟᱹᱜᱤᱫ ᱥᱮ ᱟᱠᱷᱨᱤᱧ ᱦᱚᱸᱯᱮ ᱟᱠᱷᱨᱤᱧ ᱜᱮᱭᱟ
ᱟᱠᱷᱨᱤᱧ ᱦᱚᱸ ᱳᱭ ᱟᱨᱠᱤ ᱴᱩᱠ ᱴᱟᱠ ᱠᱚ ᱟᱠᱷᱨᱤᱧᱟ ᱟᱨ ᱡᱚᱢ ᱦᱚᱸ ᱡᱚᱢ ᱞᱟᱹᱜᱤᱫ ᱟᱨᱠᱤ
ᱵᱟ ᱟᱹᱰᱤ ᱱᱟᱯᱟᱭ ᱟᱹᱰᱤ ᱱᱟᱯᱟᱭ ᱟᱹᱰᱤ ᱱᱟᱯᱟᱭ
ᱚᱱᱟ ᱥᱤᱡᱤᱱ ᱫᱚ ᱠᱟᱹᱴᱤᱡ ᱠᱚ ᱟᱠᱷᱨᱤᱧ ᱧᱚᱜ ᱜᱮᱭᱟ
ᱟᱪᱪᱷᱟ ᱟᱪᱪᱷᱟ ᱟᱪᱪᱷᱟ ᱪᱷᱟ ᱟᱨ ᱪᱮᱫ ᱞᱮᱠᱟ ᱫᱟᱜ ᱢᱟ ᱞᱟᱹᱭ ᱢᱮ
ᱟᱞᱮᱯ ᱟ ᱞᱟᱹᱭ ᱫᱟᱞᱤᱧ ᱛᱟᱦᱚᱞᱮ ᱪᱮᱫ ᱞᱮᱠᱟ ᱫᱟᱢᱚᱜ ᱜᱮᱭᱟ ᱥᱚᱵᱡᱤ ᱡᱚᱠᱷᱚᱡ ᱯᱳᱞᱳ ᱚᱱᱟ ᱠᱚᱯᱤ ᱠᱚ ᱯᱷᱩᱞ ᱠᱚᱯᱤ ᱠᱚ ᱯᱳᱭᱞᱳ ᱥᱮ ᱟᱨᱠᱤ
ᱦᱮᱸ ᱫᱟᱢ ᱜᱤᱭᱟ-ᱟ ᱟᱞᱮ ᱥᱮᱫ ᱫᱚ ᱪᱮᱫ ᱞᱮᱠᱟ ᱢᱟᱱᱮ ᱫᱚᱢᱮ ᱛᱮ ᱫᱚ ᱵᱟᱠᱚ ᱪᱟᱥ ᱧᱚᱜ ᱜᱮᱭᱟ ᱛᱚ ᱟᱫᱚ ᱵᱟᱝ ᱧᱟᱢ ᱞᱟᱹᱜᱤᱫᱚᱜ ᱜᱮᱭᱟ ᱡᱩᱫᱤ ᱥᱟᱵ ᱠᱟᱜ ᱢᱮ ᱪᱟᱥ ᱠᱟᱜᱼᱟ ᱠᱚ ᱟᱱᱮ ᱪᱟᱹᱥᱤ ᱪᱮᱛᱟᱱ ᱨᱮ ᱤᱭᱟᱹᱭᱟ ᱟᱨ ᱠᱤ ᱪᱮᱫ ᱞᱮᱠᱟ ᱡᱩᱫᱤ ᱫᱚᱢᱮ ᱠᱚ ᱫᱚᱢᱮ ᱠᱚ ᱪᱟᱥ ᱠᱟᱜᱼᱟ ᱛᱟᱦᱚᱞᱮ ᱫᱟᱢ ᱠᱚᱢᱚᱜᱼᱟ ᱡᱩᱫᱤ ᱵᱟᱝ ᱵᱟᱠᱚ ᱪᱟᱥ ᱠᱟᱜᱼᱟ ᱵᱟᱝ ᱧᱟᱯᱟᱢᱟ ᱛᱟᱦᱞᱮ ᱫᱟᱢ ᱵᱮᱥᱤᱜᱼᱟ ᱟᱯᱮᱥᱮᱫ ᱪᱮᱫ ᱞᱮᱠᱟ?
ᱟᱞᱮ ᱥᱮᱫ ᱫᱚ ᱦᱟᱸᱜ ᱯᱳᱭᱞᱳ ᱥᱮᱫ ᱫᱚ ᱞᱟᱹᱭ ᱜᱟᱱᱚᱜᱼᱟ ᱫᱚᱢᱮ ᱫᱟᱢ ᱦᱳᱭᱛᱚ ᱠᱳᱯᱤ ᱜᱮ ᱧᱮᱞ ᱵᱤᱱ ᱠᱩᱲᱤ ᱴᱟᱠᱟ ᱠᱤᱡᱤ ᱠᱤᱡᱤ ᱦᱤᱥᱟᱹᱵ ᱠᱚ ᱟᱹᱷᱨᱤᱧᱟ ᱩᱱ ᱫᱚ ᱦᱮᱸ ᱚᱱᱠᱟ ᱠᱮᱡᱤ ᱦᱤᱥᱟᱹᱵ ᱫᱚᱢᱮ ᱫᱟᱢ ᱯᱷᱩᱞᱠᱩᱯᱤ ᱦᱚᱸ ᱵᱟᱸᱫᱷᱟ ᱠᱚᱯ ᱛᱟᱯᱚᱨ ᱡᱚᱠᱷᱚᱡ ᱳᱭ ᱢᱟᱨᱮᱜᱼᱟ ᱛᱚᱠᱷᱚᱱ ᱫᱚ ᱟᱫᱚ ᱫᱚᱥ ᱴᱟᱠᱟ ᱯᱤᱥ ᱯᱚᱱᱨᱚ ᱴᱟᱠᱟ ᱯᱤᱥ ᱚᱱᱮ ᱚᱱᱠᱟ ᱠᱚ ᱟᱠᱷᱨᱤᱧᱟ ᱟᱫᱚ ᱪᱮᱫ ᱞᱮᱠᱟ ᱵᱤᱱ ᱯᱚᱴᱟᱣ ᱫᱟᱲᱮᱭᱟ ᱠᱚᱣᱟ ᱟᱨᱠᱤ ᱚᱱᱮ ᱚᱝᱠᱟ ᱡᱭᱦᱳᱠ ᱯᱟᱸᱪ ᱴᱟᱠᱟ ᱯᱤᱥ ᱛᱮᱦᱚᱸ ᱵᱤᱱ ᱧᱟᱢᱟ
ᱟᱪᱪᱷᱟ ᱟᱫᱚ ᱛᱟᱦᱞᱮ ᱟᱹᱰᱤ ᱱᱟᱯᱟᱭ ᱛᱟᱦᱞᱮ ᱟᱯᱮ ᱥᱮᱱ ᱫᱚ ᱠᱟᱹᱡ ᱠᱚᱢᱚᱜ ᱜᱮᱭᱟ ᱫᱤᱱ ᱫᱤᱱ ᱛᱮ ᱦᱮᱸ ᱥᱮ ᱵᱟᱝ ᱡᱚᱠᱷᱚᱱ ᱚᱱᱟ ᱨᱮᱱᱟᱜ ᱤᱭᱟᱹ ᱪᱟᱵᱟᱜ ᱜᱮᱭᱟ ᱟᱞᱮ ᱥᱮ ᱴᱷᱮᱱ ᱫᱚ ᱚᱠᱟᱨᱮ ᱠᱚᱢ ᱦᱚᱸ ᱩᱱᱟᱹᱜ ᱞᱚᱜᱚᱱ ᱫᱚ ᱵᱟᱝ ᱠᱚᱢ ᱜᱚᱫᱚᱜᱼᱟ
ᱟᱪᱪᱷᱟ ᱟᱪᱪᱷᱟ
ᱩᱸᱻᱜ ᱟᱨ ᱛᱟᱦᱞᱮ ᱚᱱᱠᱟ ᱛᱟᱦᱞᱮ ᱦᱟᱹᱠᱩ ᱠᱚᱫᱚᱵᱤᱱ ᱥᱟᱵ ᱵᱟᱲᱟᱭᱮᱫ ᱠᱚᱣᱟ ᱥᱮ ᱵᱟᱝ ᱚᱱᱠᱟ ᱫᱟᱜ ᱨᱮ ᱫᱟᱜ ᱤᱭᱟᱹ ᱠᱚᱨᱮ
ᱦᱟᱹᱠᱩ ᱠᱚᱫᱚ ᱟᱣᱨᱤ ᱟᱫᱚ ᱦᱟᱸᱜ ᱦᱟᱹᱠᱩ ᱫᱚ ᱥᱟᱵ ᱦᱩᱭᱩᱜ ᱠᱟᱱ ᱛᱟᱦᱮᱸ ᱞᱟᱦᱟᱛᱮ ᱡᱟᱦᱟᱸ ᱜᱟᱰᱟ ᱨᱮᱜᱮ ᱡᱟᱞ ᱠᱚᱛᱮ
ᱟᱪᱪᱷᱟ
ᱟᱫᱚ ᱫᱤᱠ ᱱᱚᱛᱮ ᱦᱚᱸ ᱦᱟᱠᱩ ᱠᱚ ᱨᱟᱠᱟᱵ ᱞᱮᱠᱷᱟᱱ ᱦᱚᱜᱼᱚᱭᱛᱚ ᱨᱟᱠᱟᱵ ᱟᱠᱚ ᱦᱟᱸᱜ ᱤᱭᱟᱹ ᱡᱚᱠᱷᱚᱱ ᱛᱚᱞᱟ ᱜᱟᱪᱷᱤ ᱠᱚᱦᱚᱸ ᱡᱚᱠᱷᱚᱱ ᱦᱟᱨᱟᱜ ᱩᱱ ᱫᱚ. ᱦᱟᱱᱮ ᱤᱭᱟᱹ ᱠᱚ ᱮᱰᱟᱣᱟ ᱟᱞᱮᱥᱮᱫ ᱫᱚ ᱴᱚᱨᱚᱰᱟᱝ ᱯᱟᱴᱟ ᱠᱚ, ᱛᱚᱠᱷᱚᱱ ᱠᱚ ᱡᱷᱟᱹᱞᱤᱜ ᱜᱮᱭᱟ ᱦᱮᱸ
ᱟᱪᱪᱷᱟ ᱟᱞᱮ ᱥᱮᱱ ᱦᱚᱸ ᱚᱱᱟ ᱠᱚᱜᱮ ᱠᱟᱛᱮᱫ ᱜᱮ ᱠᱚ ᱥᱟᱵᱮᱫ ᱠᱚ ᱜᱮᱭᱟ ᱢᱟᱱᱮᱼᱼ ᱮ ᱜᱷᱩᱜᱤ ᱠᱚᱛᱮ ᱜᱷᱩᱱᱤ ᱠᱚᱛᱮ ᱚᱱᱟ ᱠᱚᱛᱮ ᱜᱮ ᱵᱮᱥᱤ ᱠᱟᱭᱛᱮ ᱠᱚ ᱥᱟᱵᱮᱜ ᱠᱚᱣᱟ ᱵᱟᱹᱲᱥᱤ ᱠᱚᱛᱮ ᱚᱱᱟ ᱠᱚᱦᱚ ᱠᱚ ᱛᱮᱠᱚ ᱥᱟᱵᱮᱫ ᱠᱚ ᱜᱮᱭᱟ ᱟᱫᱚ ᱟᱞᱮ ᱥᱮᱱ ᱫᱚ ᱵᱟᱹᱭᱦᱟᱹᱲ ᱛᱚ ᱟᱞᱮ ᱫᱚᱢᱮ ᱫᱟᱜ ᱡᱟᱹᱥᱛᱤ ᱞᱮᱱᱠᱷᱟᱱ ᱫᱚ ᱦᱟᱹᱠᱩ ᱠᱚ ᱨᱟᱠᱟᱵ ᱜᱚᱫᱚᱜ ᱜᱮᱭᱟ ᱟᱫᱚ ᱛᱤ ᱛᱮᱦᱚᱸ ᱠᱚ ᱥᱟᱵᱚᱜ ᱜᱮᱭᱟ ᱢᱟᱱᱮ ᱵᱟᱹᱭᱦᱟᱹᱲ ᱠᱚ ᱨᱮᱱ ᱦᱟᱹᱠᱩ ᱠᱚᱫᱚ᱾ ᱚᱸ ᱫᱚᱢᱮ ᱵᱟᱭᱨᱮ ᱥᱮᱫ ᱠᱚ ᱨᱟᱠᱟᱵᱚᱜᱼᱟ ᱦᱟᱹᱠᱩ ᱠᱚ ᱟᱨᱠᱤ᱾
ᱟᱞᱮ ᱦᱚᱸ ᱚᱱᱠᱟ ᱜᱟᱰᱟ ᱫᱷᱟᱨᱮ ᱫᱚ ᱨᱟᱠᱟᱵ ᱜᱮᱭᱟ ᱠᱚ ᱦᱚᱜᱼᱚᱭ ᱡᱮᱢᱚᱱ ᱟᱞᱮ ᱟᱛᱳ ᱨᱮᱜᱮ᱾ ᱮᱸᱜ ᱢᱟᱱᱮ ᱢᱮᱱ ᱢᱤᱫᱴᱮᱱ ᱦᱟᱸᱜ ᱱᱟᱞᱟ ᱢᱮᱱᱟᱜ ᱛᱟᱞᱮᱭᱟ ᱡᱟᱦᱟᱸ ᱢᱤᱫᱴᱮᱱ ᱪᱟᱛᱟᱞ ᱪᱟᱛᱟᱞ ᱢᱟᱱᱮ ᱪᱮᱫ ᱠᱟᱞᱤᱧ ᱞᱟᱹᱭᱟ ᱢᱟᱱᱮ ᱫᱟᱜ ᱟᱠᱚᱴ ᱢᱮᱱᱟᱜᱼᱟ ᱟᱨᱠᱤ ᱚᱱᱟᱼᱼ ᱚᱱᱟ ᱠᱷᱚᱱ ᱜᱮ ᱡᱟᱦᱟᱸᱭ ᱠᱚ ᱪᱟᱥᱟ ᱦᱟᱛᱟᱣ ᱟᱠᱚ ᱫᱟᱜ᱾ ᱟᱫᱚ ᱢᱤᱫ ᱦᱚᱲ ᱫᱚ ᱦᱮᱡ ᱞᱮᱱᱟ ᱤᱭᱟᱹ ᱞᱟᱹᱜᱤᱫ ᱪᱮᱫ ᱠᱚ ᱞᱟᱹᱭᱟ ᱵᱷᱤᱛᱟᱹ ᱢᱟᱜ ᱞᱟᱹᱜᱤᱫ᱾ ᱛᱟᱦᱞᱮ ᱫᱟᱜ ᱠᱟᱜ ᱛᱟᱦᱮᱱᱟᱭ ᱫᱟᱜ ᱫᱚ ᱩᱰᱩᱸᱝ-ᱚᱜ ᱠᱟᱱᱛᱮ ᱟᱫᱦᱚ ᱚᱱᱟ ᱱᱟᱞᱟ ᱨᱮ ᱵᱷᱤᱛᱟᱹ ᱢᱟᱜ ᱢᱟᱜ ᱛᱮ ᱵᱟᱨ ᱠᱮᱡᱤ ᱨᱤᱱᱤᱡ ᱦᱟ ᱠᱩᱭ ᱧᱟᱢ ᱞᱮᱫᱮᱭᱟ᱾
ᱟᱪᱪᱷᱟ ᱟᱪᱪᱷᱟ ᱟᱪᱪᱷᱟ ᱟᱪᱪᱷᱟ ᱛᱟᱦᱞᱮ ᱟᱹᱰᱤ ᱱᱟᱯᱟᱭ ᱛᱚ ᱛᱟᱦᱚᱞᱮ ᱦᱮᱸ ᱪᱤᱞᱤ ᱦᱟᱹᱠᱩ ᱛᱟᱦᱮᱸ ᱠᱟᱱᱟᱭ?
ᱩᱱᱤ ᱫᱚ ᱛᱟᱦᱮᱸ ᱠᱟᱱᱟ ᱨᱩᱭ ᱦᱟᱹᱠᱩ ᱛᱟᱦᱮᱸᱜ ᱠᱟᱱᱟᱭ ᱾ ᱟᱫᱚ ᱟᱞᱮ ᱦᱚᱸ ᱚᱱᱟ ᱠᱚᱨᱮ ᱜᱮ ᱜᱚᱸᱜᱷᱟ ᱠᱚᱞᱮ ᱦᱟᱞᱟᱝ ᱵᱟᱲᱟᱭᱮᱫ ᱠᱚ ᱛᱟᱦᱮᱸᱫ ᱟᱫᱚ ᱚᱱᱟ ᱠᱚᱨᱮ ᱜᱮ ᱚᱛᱷᱚᱪᱚ ᱟᱞᱮ ᱫᱚ ᱵᱟᱞᱮ ᱧᱟᱢ ᱞᱮᱫᱮᱭᱟ᱾ ᱡᱮᱦᱮᱛᱩ ᱚᱱᱟ ᱢᱤᱫᱴᱮᱱ ᱠᱚᱯᱟᱞ ᱵᱮᱯᱟᱨ ᱛᱟᱦᱮᱱᱟ ᱛᱚ᱾
ᱦᱮᱸ ᱦᱮᱸ ᱦᱮᱸ ᱦᱩᱸ ᱚᱠᱚᱭ ᱧᱟᱢᱮᱭᱟᱭ ᱚᱠᱚᱭ ᱵᱟᱭ ᱧᱟᱢᱮᱭᱟ ᱦᱮᱸ ᱥᱮ ᱦᱮᱸᱻ
ᱟᱫᱚ ᱩᱱᱤᱭᱟᱜ ᱠᱟᱹᱢᱤ ᱦᱚᱸ ᱦᱩᱭᱮᱱ ᱛᱟᱭᱟ ᱟᱨ ᱱᱛᱮ ᱦᱟᱹᱠᱩ ᱦᱚᱸᱭ ᱦᱩᱭᱮᱱ ᱛᱟᱭᱟ᱾
ᱦᱟᱹᱠᱩ ᱦᱚᱭ ᱦᱳᱭᱮᱱ ᱛᱟᱭᱟ ᱟᱹᱰᱤ ᱱᱟᱯᱟᱭ ᱟᱹᱰᱤ ᱱᱟᱯᱟᱭ ᱾
ᱟᱫᱚ ᱟᱹᱵᱤᱱ ᱥᱩᱨ ᱨᱮ ᱡᱩᱫᱤ ᱩᱱᱟᱹᱜ ᱢᱟᱨᱟᱝ ᱦᱟᱹᱠᱩ ᱥᱟᱵᱮᱭᱟ ᱠᱟᱹᱴᱤᱡ ᱟᱹᱵᱤᱱ ᱦᱚᱸ ᱤᱭᱟᱹ ᱯᱚᱥᱛᱟᱣ ᱧᱚᱜ ᱫᱚ ᱵᱤᱱ ᱵᱩᱡ ᱡᱷᱟᱹᱣ ᱜᱮᱭᱟ ᱦᱮᱸ ᱥᱮ ᱵᱟᱝ ᱦᱮᱸ ᱦᱚᱝᱠᱟ ᱟᱨᱠᱤ᱾ ᱦᱟᱠᱳ ᱫᱚᱠᱚ ᱩᱳᱰᱚᱝ-ᱚᱜ ᱜᱮᱭᱟ ᱚᱱᱠᱟ᱾
ᱮᱠᱟᱞ ᱮᱠᱟᱞ ᱟᱨ ᱫᱟᱜ ᱥᱤᱡᱤᱱ ᱫᱚ ᱯᱨᱟᱭ ᱦᱚᱲᱚ ᱦᱚᱲᱚ ᱚᱲᱟᱜ ᱨᱮᱜᱮ ᱫᱚ ᱢᱟᱱᱮ ᱦᱟᱹᱠᱩ ᱥᱤᱬᱤᱡ ᱫᱚ ᱛᱟᱦᱮᱱ ᱜᱮᱭᱟ, ᱦᱮᱸ ᱥᱮ ᱵᱟᱝ?
ᱦᱮᱸ ᱦᱟᱠᱳ ᱥᱤᱬᱤᱡ ᱫᱚ ᱛᱟᱦᱮᱱ ᱜᱮᱭᱟ᱾
ᱵᱚᱨᱥᱟ ᱥᱤᱡᱤᱱ ᱫᱟᱜ ᱥᱤᱡᱤᱱ, ᱦᱮᱸᱻ ᱮᱠᱫᱚᱢ ᱡᱟᱦᱟᱸᱭ ᱡᱟᱹᱥᱛᱤ ᱠᱟᱛᱮ ᱠᱚ ᱥᱟᱵ ᱠᱟᱫ ᱠᱚᱣᱟ ᱩᱱᱠᱩ ᱫᱚᱠᱚ ᱨᱚᱦᱚᱲ ᱠᱚᱣᱟ ᱦᱩᱸ᱾ ᱩᱸ ᱛᱟᱦᱞᱮ ᱵᱚᱭᱦᱟ ᱡᱚᱢ ᱵᱟᱲᱟ ᱠᱚ ᱫᱚ ᱦᱩᱭ ᱠᱟᱱ ᱛᱟᱢᱟ ᱥᱮ ᱵᱟᱝ?
ᱦᱮᱸ ᱡᱚᱢ ᱵᱟᱲᱟ ᱠᱟᱛᱮᱫ ᱜᱮ ᱱᱚᱛᱮ ᱠᱟᱹᱴᱤᱡ ᱦᱮᱡ ᱦᱩᱭᱱᱟ ᱢᱟᱴᱷ ᱥᱮᱫ ᱟᱨᱠᱤ᱾
ᱟᱪᱪᱷᱟ ᱟᱪᱪᱷᱟ ᱪᱷᱟ ᱪᱷᱟ ᱛᱟᱦᱚᱞᱮ ᱠᱷᱮᱛᱼᱼ ᱱᱤᱛᱚᱜ ᱫᱚ ᱛᱟᱦᱚᱞᱮ ᱢᱟᱴᱷ ᱥᱮᱫ ᱫᱚ ᱚᱱᱛᱮ ᱫᱚ ᱪᱮᱫ ᱞᱮᱠᱟᱢ ᱪᱟᱞᱟᱣ ᱠᱟᱱᱟ, ᱪᱮᱫ ᱞᱟᱹᱜᱤᱫ ᱥᱮᱫ ᱮᱢᱱᱤ ᱫᱟᱬᱟ ᱵᱟᱲᱟ?
ᱴᱮᱠᱴᱟᱨ ᱯᱟᱸᱡᱟ ᱟᱨᱠᱤ ᱥᱤ ᱦᱚᱪᱚᱭ ᱠᱟᱹᱴᱤᱡ ᱫᱟᱜ ᱠᱚ ᱦᱩᱭ ᱠᱟᱱᱟ ᱛᱚ᱾ ᱛᱟᱦᱚᱞᱮ ᱞᱟᱹᱭ ᱫᱟᱹᱧ ᱫᱟᱜ ᱠᱚ ᱟᱸᱡᱮᱫ ᱢᱟᱡᱮᱫᱚᱜ ᱛᱟᱦᱞᱮ ᱥᱤ ᱠᱟᱜ ᱦᱩᱭ ᱞᱮᱱ ᱜᱮ ᱡᱟᱦᱟᱸ ᱛᱤᱱᱟᱹᱜ ᱫᱟᱜ ᱛᱤᱸᱜᱩᱱᱟ᱾
ᱮᱠᱟᱞ ᱫᱚᱨᱠᱟᱨ ᱦᱚᱸ ᱠᱟᱱᱟ ᱱᱤᱛᱚᱜ ᱫᱚ ᱪᱟᱥ ᱵᱟᱥ ᱥᱤᱡᱤᱱ ᱥᱮ ᱱᱤᱛᱚᱜ ᱫᱚ ᱴᱮᱠᱴᱟᱨ ᱠᱚᱦᱚᱸ ᱵᱟᱝ ᱧᱟᱯᱟᱢ ᱠᱟᱱᱟ ᱴᱷᱤᱠ᱾
ᱦᱮᱸ ᱦᱮᱸ ᱦᱮᱸ ᱜᱚᱴᱟ ᱵᱮᱥᱛᱚ ᱛᱚ ᱡᱚᱛᱚ ᱦᱚᱲ ᱪᱟᱥᱼᱼ ᱢᱟᱱᱮ ᱦᱚᱭᱛᱳ ᱞᱟᱭᱤᱱ ᱠᱟᱜ, ᱚᱱᱟ ᱵᱟᱹᱭᱦᱟᱹᱲ ᱨᱮᱜᱮ ᱟᱫᱚ ᱚᱸᱰᱮᱜ ᱜᱮ ᱧᱮᱞ ᱢᱮ ᱥᱟᱨᱟ ᱫᱤᱱ᱾
ᱮᱠᱟᱞ ᱮᱠᱟᱞ ᱮᱠᱫᱚᱢ ᱮᱠᱫᱚᱢ ᱾
ᱯᱩᱨᱟᱹᱣ ᱞᱮᱠᱷᱟᱱ ᱛᱚ ᱵᱟᱭ ᱦᱮᱡ ᱫᱟᱲᱭᱟᱜ-ᱟ᱾
ᱵᱟᱭ ᱦᱮᱡ ᱫᱟᱲᱮᱭᱟᱜ-ᱟ, ᱟᱨ ᱡᱩᱫᱤ ᱵᱟᱢ ᱞᱟᱹᱭ ᱫᱚᱦᱚ ᱠᱟᱭᱟ ᱚᱱᱠᱟ ᱦᱚᱸ ᱛᱟᱦᱚᱞᱮ ᱪᱟᱱᱥ ᱜᱮ ᱵᱟᱢ ᱧᱟᱢᱟ ᱟᱢ ᱫᱚ᱾ ᱚᱠᱟ ᱨᱮᱪᱚ ᱟᱫᱚ ᱛᱤᱥ ᱪᱚ ᱠᱚ ᱥᱤ ᱛᱟᱢᱟ ᱛᱟᱨ ᱠᱚᱱᱳ ᱴᱷᱤᱠ ᱦᱚᱸ ᱵᱟᱹᱱᱩᱜ-ᱟ᱾ ᱩᱦᱩ
ᱠᱚ ᱮ ᱨᱚᱦᱚᱭ ᱮᱥᱮᱫ ᱟᱜᱩᱭᱟ ᱛᱚᱠᱷᱚᱱ ᱫᱚ ᱟᱨ ᱴᱮᱠᱴᱟᱨ ᱫᱚ ᱵᱟᱹᱵᱤᱱ ᱵᱟᱭ ᱫᱟᱲᱮᱭᱟᱜ-ᱟ᱾
ᱵᱟᱵᱤᱱ ᱵᱟᱭ ᱫᱟᱲᱮᱭᱟᱜ-ᱟ ᱥᱮ ᱚᱱᱠᱟ ᱛᱮᱫᱚ ᱾
ᱛᱚᱠᱷᱚᱱ ᱫᱚ ᱟᱫᱚ ᱮᱭ ᱱᱟᱦᱮᱞ ᱛᱮᱜᱮ ᱥᱤ ᱦᱩᱭᱩᱜ ᱛᱟᱵᱮᱱᱟ᱾
ᱥᱮ ᱦᱩᱭᱩᱜ ᱛᱟᱵᱤᱱᱟ ᱟᱨᱼᱼ